ᱦᱮᱸ ᱦᱮᱸ ᱡᱚᱦᱟᱨ ᱜᱮ ᱜᱚᱝᱠᱮ ᱡᱚᱦᱟᱨ ᱡᱚᱦᱟᱨ ᱪᱮᱫ ᱞᱮᱠᱟ ᱢᱚᱡᱽ ᱵᱟᱲᱟᱜᱤᱱ ᱵᱮᱥ ᱜᱮ
ᱦᱮᱸ ᱱᱤᱭᱟᱹ ᱜᱷᱟᱹᱲᱤᱡ ᱫᱚ ᱢᱚᱸᱡᱽ ᱵᱟᱲᱟ ᱜᱮ ᱦᱮᱱᱟᱜ ᱟᱠᱟ ᱫᱤᱧᱟ ᱟᱢᱜᱮ ᱚᱠᱟᱮ ᱞᱮᱠᱟ
ᱦᱮᱸ ᱤᱧ ᱦᱚ ᱵᱮᱥ ᱜᱮ ᱟᱨ ᱡᱚᱛᱚ ᱠᱚᱜᱮ ᱵᱮᱥ ᱜᱮ ᱪᱟᱸᱫᱳ ᱟᱥᱤᱥ ᱛᱮ ᱱᱤᱛ ᱦᱟᱹᱵᱤᱡ ᱛᱮᱫᱚ ᱥᱟᱱᱟᱢ ᱠᱩᱜᱤ ᱴᱷᱤᱠ ᱜᱤ
ᱚ
ᱦ
ᱟᱨ ᱛᱟᱦᱚᱞᱮ ᱪᱮᱫ ᱠᱚᱯᱮ ᱪᱤᱠᱟᱹ ᱵᱟᱲᱟᱭᱮ ᱫᱟ ᱱᱤᱭᱟᱹ ᱜᱷᱟᱹᱲᱤᱡ ᱫᱚ
ᱚ ᱱᱤᱭᱟᱹ ᱜᱷᱟᱹᱲᱤᱡ ᱦᱮᱞᱳ
ᱦᱮᱸ ᱠᱮᱝᱠᱮ ᱢᱮᱱᱫᱟᱹᱧ ᱱᱮᱴᱣᱟᱨᱠ ᱰᱤᱥᱴᱟᱵ ᱮ ᱛᱚᱵᱤᱱᱟ ᱠᱟᱹᱴᱤᱡ ᱠᱟᱹᱴᱤᱡ
ᱵᱟ ᱱᱮᱴᱣᱟᱨᱠ ᱫᱚ ᱯᱷᱩᱞ ᱜᱮ ᱢᱮᱱᱟᱜ ᱟᱠᱟᱫ ᱟᱨ ᱯᱟᱥᱮᱡ ᱥᱟᱨᱵᱷᱟᱨ ᱰᱟᱣᱩᱱ ᱜᱮᱭᱟ ᱚᱱᱟ ᱤᱭᱟᱹᱛᱮ ᱯᱟᱥᱮᱡ ᱦᱩᱭ ᱫᱟᱲᱮᱭᱟᱜ-ᱟ ᱪᱮᱫᱟᱜ ᱡᱮ ᱱᱚᱸᱰᱮ ᱜᱮ ᱱᱮᱴᱣᱟᱨᱠ ᱢᱮᱱᱟᱜ-ᱟ
ᱦᱮᱸ ᱪᱮᱫᱟᱜ ᱵᱟᱝᱢᱟ ᱟᱹᱞᱤᱧᱟᱜ ᱱᱮᱴᱳᱣᱟᱨᱠ ᱦᱚᱸ ᱯᱷᱩᱞ ᱜᱮᱭᱟ
ᱟᱞᱤᱧᱟᱜ ᱦᱚᱸ ᱱᱚᱸᱰᱮ ᱯᱷᱩᱞ ᱜᱮᱭᱟ ᱱᱚᱸᱰᱮ ᱯᱷᱟᱭᱤᱵ ᱡᱤ ᱱᱮᱴᱳᱣᱟᱨᱠ ᱢᱮᱱᱟᱜ-ᱟ ᱱᱚᱸᱰᱮ ᱟᱹᱞᱤᱧ ᱠᱷᱚᱡ ᱮᱠᱥᱳ ᱢᱤᱴᱟᱨ ᱫᱩᱨᱤ ᱨᱮᱜᱮ
ᱚ
ᱦᱩᱸ ᱥᱤᱴᱤ ᱮᱨᱤᱭᱟ ᱨᱮᱜᱮ ᱢᱮᱱᱟᱜ ᱞᱤᱧᱟᱹ ᱚᱱᱟ ᱤᱭᱟᱹᱛᱮ ᱱᱮᱴᱣᱟᱨᱠ ᱨᱮᱱᱟᱜ ᱫᱚ ᱯᱨᱚᱵᱞᱮᱢ ᱯᱟᱥᱪᱮᱡ ᱵᱟᱝ ᱠᱟᱱᱟ ᱱᱚᱣᱟ ᱫᱚ ᱱᱚᱣᱟ
ᱚ
ᱱᱚᱣᱟ ᱡᱟᱹᱱᱤᱡ
ᱦᱮᱸ ᱦᱩᱭ ᱫᱟᱲᱮᱭᱟᱜᱼᱟ ᱟᱭᱢᱟ ᱫᱷᱚᱢ ᱜᱮ ᱱᱚᱜᱝᱠᱟ ᱧᱮᱞᱚᱜ ᱠᱟᱱᱟ ᱡᱮ ᱤᱭᱟᱹ ᱟᱨ ᱪᱮᱫ।
ᱠᱟᱛᱷᱟ ᱠᱟᱛᱷᱟ ᱛᱮ ᱟᱭᱢᱟ ᱜᱷᱟᱹᱲᱤᱡ ᱵᱟᱫ ᱢᱟᱱᱮ ᱚᱱᱠᱟ ᱟᱭᱢᱟ ᱼᱼ ᱠᱚᱞ ᱚᱱᱠᱟ ᱦᱩᱭᱩᱜ ᱠᱟᱱᱟ ᱟᱨ ᱚᱴᱳᱢᱮᱴᱤᱠ ᱦᱚᱸ ᱢᱟᱱᱮ ᱠᱚᱞ ᱮ ᱠᱟᱴᱟᱜ ᱠᱟᱱᱟ।
ᱦᱮᱸ ᱚᱴᱳᱢᱮᱴᱤᱠ ᱡᱚᱠᱷᱚᱱ ᱜᱮ ᱢᱟᱱᱮ ᱦᱮᱸ। ᱡᱚᱠᱷᱚᱱ ᱜᱮ ᱰᱷᱮᱨ ᱜᱷᱟᱹᱲᱤᱡ ᱚᱱᱠᱟ ᱨᱚᱲ ᱢᱟᱱᱮ ᱵᱟᱝ ᱟᱸᱡᱚᱢᱚᱜ ᱠᱟᱱᱟ ᱥᱮ ᱛᱚᱠᱷᱚᱱ ᱫᱚ ᱟᱡ ᱛᱮᱜᱮ ᱟᱫᱚ ᱮᱸ ᱰᱤᱥ ᱼᱼ ᱠᱟᱱᱮᱠᱴ ᱚᱜ ᱠᱟᱱᱟ।
ᱦᱮᱸ ᱛᱚᱵᱮ ᱴᱚᱯᱤᱠ ᱱᱤᱭᱮ ᱡᱟᱦᱟᱱᱟᱜ ᱢᱤᱫᱴᱮᱱ ᱟᱸ ᱠᱚᱛᱷᱟ ᱞᱮᱠᱷᱟᱡ ᱢᱟᱱᱮ ᱟᱸ ᱫᱚᱥ ᱢᱤᱱᱤᱴ ᱢᱟᱱᱮ ᱯᱩᱨᱟᱹᱣ ᱦᱩᱭ ᱠᱚᱜᱼᱟ।
ᱟᱪᱪᱷᱟ ᱴᱚᱯᱤᱠ ᱱᱤᱭᱮ ᱦᱩᱭᱩᱜᱼᱟ ᱪᱮᱫ ᱜᱚᱝᱠᱮ ᱟᱫᱚ ᱼᱼ
ᱛᱚᱵᱮ ᱞᱤᱧ ᱟᱸ ᱠᱩᱞᱤ ᱵᱮᱱᱟ ᱥᱮ ᱟᱵᱮᱱ ᱵᱮᱱ ᱠᱩᱞᱤ ᱞᱤᱧᱟ?
ᱟᱪᱪᱷᱟ ᱜᱚᱝᱠᱮ ᱤᱭᱟᱹ ᱟᱵᱚᱣᱟᱜ ᱡᱟᱦᱟᱸ ᱯᱚᱨᱚᱵᱽ ᱠᱚ ᱢᱮᱱᱟᱜ ᱫᱚ ᱚᱱᱟ ᱠᱚ ᱵᱟᱨᱮᱛᱮ। ᱛᱤᱱᱟᱹᱜ ᱜᱟᱱ ᱵᱤᱱ ᱵᱟᱰᱟᱭᱟ ᱥᱮ ᱵᱟᱝᱟ?
ᱚ ᱻ
ᱟᱵᱚ ᱡᱮᱢᱚᱱ ᱦᱮᱱᱟᱜᱼᱟ ᱵᱟᱦᱟ ᱥᱚᱦᱚᱨᱟᱭ ᱥᱟᱠᱨᱟᱛ। ᱛᱟᱯᱚᱨᱮ ᱮᱸ ᱟᱨᱦᱚᱸ ᱪᱮᱫ ᱠᱚ ᱦᱮᱱᱟᱜ ᱛᱟᱵᱚᱱᱟ ᱢᱟᱜ ᱢᱚᱬᱮ ᱠᱚ᱾ ᱚᱱᱟ ᱠᱚ ᱵᱟᱨᱮᱛᱮ ᱡᱟᱦᱟᱱᱟᱜ ᱵᱤᱱ ᱵᱟᱲᱟᱭᱟ ᱥᱮ?
ᱦᱮᱸ ᱵᱟᱲᱟᱭ ᱜᱮ।
ᱦᱚᱸᱻ
ᱢᱟᱱᱮ ᱢᱟᱫ ᱦᱮᱸ ᱢᱟᱱᱟᱣ ᱛᱟᱦᱮᱱ ᱜᱮᱭᱟ᱾ ᱡᱚᱛᱚᱮ ᱜᱮ ᱱᱚᱣᱟ ᱥᱚᱦᱚᱨᱟᱭ ᱦᱚᱸ ᱵᱟᱦᱟ ᱯᱚᱨᱚᱵᱽ ᱦᱚᱸ᱾ ᱱᱚᱣᱟ ᱼᱼ ᱥᱟᱠᱨᱟᱛ ᱦᱚᱸ᱾ ᱟᱨ ᱠᱟᱨᱟᱢ ᱦᱚᱸ ᱢᱟᱜ ᱢᱟᱜ ᱢᱚᱬᱮ ᱦᱚᱸ᱾ ᱟᱨ ᱱᱚᱣᱟ ᱼᱼ ᱪᱮᱫ ᱠᱚ ᱢᱮᱛᱟᱜ ᱠᱟᱱᱟ ᱱᱚᱣᱟ ᱟᱯᱜᱤ ᱠᱚ ᱤᱭᱟᱹ ᱟᱯᱜᱤ ᱞᱤᱧ ᱢᱮᱱᱮᱫ ᱠᱟᱱ ᱤᱭᱟᱹ ᱼᱼ ᱦᱮᱸ ᱟᱯᱜᱤ ᱵᱚᱸᱜᱟ ᱢᱮᱱᱛᱮ ᱢᱚᱱᱮ ᱢᱟ ᱦᱩᱭᱩᱜ ᱼᱼ ᱛᱮᱱ ᱜᱮ ᱯᱟᱨᱟᱭᱟ ᱡᱚᱛᱚ ᱦᱚᱲᱟᱜ ᱜᱮ᱾ ᱟᱨ ᱱᱚᱣᱟ ᱼᱼ ᱪᱮᱫ ᱠᱚ ᱢᱮᱛᱟᱜ ᱠᱟᱱᱟ ᱱᱚᱣᱟ᱾ ᱱᱚᱣᱟ ᱡᱟᱱᱛᱷᱟᱲ ᱦᱩᱭᱱᱟ।
ᱦᱮᱸ
ᱱᱚᱣᱟ ᱮᱨᱚᱜ ᱦᱩᱭᱱᱟ।
ᱦᱳᱭ
ᱦᱮᱸ ᱱᱚᱣᱟ ᱠᱚ ᱡᱚᱛᱚ ᱯᱩᱡᱟᱹ ᱦᱩᱭᱩᱜ ᱛᱟᱦᱮᱱ ᱜᱮᱭᱟ। ᱛᱮᱦᱚᱸ ᱡᱚᱛᱚ ᱵᱚᱸᱜᱟ ᱵᱳᱩᱨᱩᱳ ᱠᱚᱜᱮ ᱟᱸᱻ ᱦᱩᱭᱩᱜ ᱛᱟᱦᱮᱱ ᱜᱮᱭᱟ। ᱦᱮᱸ
ᱦᱮᱸ ᱱᱟᱯᱟᱭ ᱜᱮ ᱜᱚᱝᱠᱮ ᱛᱟᱦᱟᱞᱮ ᱟᱯᱮ ᱚᱱᱛᱮ ᱫᱚ ᱢᱟᱱᱮ ᱟᱯᱮ ᱟᱛᱩ ᱨᱮ ᱟᱨ ᱪᱮᱫ ᱮᱸᱻ ᱥᱟᱱᱛᱟᱲ ᱫᱚᱯᱮ ᱰᱷᱮᱨ ᱜᱮᱭᱟ ᱥᱮ ᱼᱼ ᱫᱤᱠᱩ ᱠᱩ ᱦᱚᱸ ᱦᱮᱱᱟᱜ ᱠᱚᱣᱟ।
ᱟᱸ ᱟᱞᱮ ᱫᱚ ᱱᱚᱰᱮ ᱫᱚ ᱟᱸ ᱥᱚᱵ ᱢᱮᱥᱟ ᱜᱮ ᱢᱮᱱᱟᱜ ᱞᱮᱭᱟ᱾ ᱟᱜᱟᱨ ᱧᱮᱞ ᱠᱷᱟᱡ ᱫᱚᱢ ᱱᱚᱰᱮ ᱟᱞᱮ ᱟᱹᱛᱩ ᱨᱮᱭᱟᱜ ᱡᱩᱫᱤ ᱠᱚᱛᱷᱟᱭ ᱠᱷᱟᱡ ᱤᱧ ᱼᱼ ᱛᱚ ᱱᱚᱸᱰᱮ ᱫᱚ ᱟᱸ ᱟᱸ ᱱᱩᱠᱩ ᱵᱟᱝᱜᱟᱞᱤ ᱦᱚᱸ ᱢᱮᱱᱟᱜ ᱠᱚᱣᱟ᱾ ᱟᱨ ᱼᱼ ᱮᱴᱟᱜ ᱮᱴᱟᱜ ᱡᱟᱹᱛᱤ ᱦᱚᱸ ᱢᱮᱱᱟᱜ ᱠᱚᱜᱮᱭᱟ ᱫᱤᱠᱩ ᱡᱟᱹᱛᱤ ᱠᱚ ᱦᱚᱸ ᱦᱮᱸ। ᱥᱟᱱᱟᱢ ᱢᱮᱥᱟ ᱠᱟᱛᱮᱫ ᱜᱮ ᱢᱮᱱᱟᱜ ᱞᱮᱭᱟ। ᱟᱨ ᱱᱚᱛᱮ ᱫᱚ ᱟᱹᱰᱤᱫᱛᱟᱹᱨ ᱫᱚ ᱼᱼ ᱱᱚᱛᱮ ᱫᱚ ᱚᱞᱪᱤᱠᱤ ᱨᱮᱭᱟᱜ ᱢᱟᱱᱮ ᱡᱟᱦᱟᱸ ᱞᱮᱝᱜᱩᱭᱮᱡᱽ ᱟᱵᱚᱣᱟᱜ ᱟᱵᱚᱣᱟᱜ ᱞᱤᱯᱤ ᱠᱟᱱᱟ ᱡᱟᱦᱟᱸ᱾ ᱚᱱᱟ ᱚᱞᱪᱤᱠᱤ ᱼᱼ ᱪᱤᱠᱤ ᱫᱚ ᱱᱚᱛᱮ ᱫᱚ ᱦᱟᱸᱜ ᱛᱷᱚᱲᱟ ᱜᱟᱱ ᱦᱟᱸᱜ ᱛᱟᱭᱱᱚᱢ ᱧᱚᱜ ᱜᱮᱭᱟ ᱠᱚ ᱛᱟᱭᱱᱚᱢ ᱧᱚᱜ ᱜᱮᱭᱟᱵᱚᱱ ᱱᱚᱛᱮ ᱫᱚ᱾ ᱟᱸ ᱪᱮᱫᱟᱜ ᱡᱮ ᱱᱚᱛᱮᱱᱟᱜ ᱼᱼ ᱤᱱᱵᱷᱟᱭᱨᱢᱮᱱᱴ ᱚᱱᱠᱟ ᱞᱟᱦᱟ ᱠᱷᱚᱡ ᱵᱟᱱ, ᱵᱟᱝ ᱛᱟᱦᱮᱸ ᱠᱟᱱᱟ᱾ ᱥᱮ ᱮᱱᱛᱮᱫ, ᱤᱥᱠᱩᱞ ᱠᱚ ᱤᱥ ᱠᱩᱞ ᱠᱚᱨᱮ ᱦᱚᱸ ᱚᱱᱠᱟ ᱢᱤᱫᱛᱮᱡ ᱵᱟᱝ ᱼᱼ
ᱦᱳᱭ ᱜᱚᱝᱠᱮ ᱢᱮᱱᱫᱟᱹᱧ ᱛᱟᱦᱟᱞᱮ ᱟᱯᱮᱥᱮᱫ ᱫᱚ ᱪᱮᱫ? ᱢᱟᱱᱮ ᱼᱼ ᱮᱸ ᱡᱟᱹᱥᱛᱤ ᱜᱮ ᱢᱟᱱᱮ ᱦᱤᱱᱫᱤ ᱛᱮᱠᱚ ᱚᱞᱚᱜᱼᱟ ᱥᱮ ᱪᱮᱫᱞᱮᱠᱟ?
ᱦᱮᱸ ᱦᱮᱸ ᱥᱟᱱᱟᱢ ᱜᱮ ᱦᱤᱱᱫᱤ ᱛᱮᱜᱮ ᱠᱚ ᱚᱞᱚᱜ ᱛᱟᱦᱮᱱᱟ᱾ ᱥᱟᱱᱛᱷᱟᱞᱤ ᱦᱚᱸ ᱡᱟᱦᱟᱸ ᱼᱼ ᱡᱟᱦᱟᱸ ᱯᱚᱨᱤᱠᱠᱷᱟ ᱦᱚᱸ ᱡᱩᱫᱤ ᱦᱩᱭᱩᱜ ᱠᱟᱱᱟ ᱮᱥ ᱮᱥᱥᱤ ᱠᱚᱨᱮᱱᱟᱜ ᱪᱮ ᱼᱼ ᱱᱚᱣᱟ ᱡᱷᱟᱲᱠᱷᱚᱸᱰ ᱞᱮᱵᱮᱞ ᱨᱮᱭᱟᱜ ᱥᱮ ᱡᱟᱦᱟᱱᱟᱜ ᱞᱮᱵᱮᱞ ᱨᱮᱭᱟᱜ ᱜᱮ, ᱛᱚ ᱦᱤᱱᱫᱤ ᱛᱮᱜᱮ ᱱᱚᱣᱟ ᱞᱤᱯᱤ ᱫᱚ ᱛᱟᱦᱮᱱᱚᱜ ᱠᱟᱱᱟ ᱫᱮᱵᱽᱱᱟᱜᱚᱨᱤ ᱞᱤᱯᱤ ᱜᱮ ᱛᱟᱦᱮᱱᱚᱜ ᱛᱟᱦᱮᱱᱟ᱾
ᱚ ᱫᱮᱵᱽᱱᱟᱱᱟᱜᱚᱨᱤ ᱟᱨ ᱦᱤᱱᱫᱤ ᱛᱮ ᱵᱟᱝ?
ᱦᱮᱸ
ᱟᱪᱪᱷᱟ ᱜᱚᱝᱠᱮ ᱢᱮᱱᱫᱟᱹᱧ ᱟᱵᱚ ᱡᱟᱦᱟᱸ ᱡᱟᱦᱟᱸ ᱞᱮᱠᱟ ᱟᱵᱚ ᱥᱟᱱᱛᱟᱲ ᱥᱚᱢᱟᱡᱽ ᱨᱮ ᱡᱟᱦᱟᱸ ᱞᱮᱠᱟ ᱟᱵᱚᱣᱟᱜ ᱵᱟᱯᱞᱟ ᱠᱟᱹᱢᱤ ᱦᱚᱨᱟ ᱛᱟᱵᱚᱜᱼᱟ, ᱪᱮᱫ ᱚᱱᱟ ᱠᱚ ᱵᱟᱨᱮ ᱛᱮᱵᱮᱱ ᱵᱟᱲᱟᱭᱟ ᱡᱮ ᱤᱧ ᱫᱚ ᱚᱱᱟ ᱱᱤᱭᱮᱛᱮ ᱡᱩᱫᱤ ᱵᱟᱲᱟᱭ ᱵᱟᱹᱱᱩᱜ ᱛᱤᱧᱟ ᱡᱩᱫᱤ ᱟᱵᱤᱱ ᱵᱤᱱ ᱵᱟᱲᱟᱭ ᱠᱷᱟᱡ ᱠᱟᱹᱴᱤᱡ ᱞᱤᱧ ᱵᱤᱱ ᱥᱮ ᱚᱠᱟᱞᱮᱠᱟ ᱟᱵᱚᱣᱟᱜ ᱟᱨ ᱪᱮᱫ ᱵᱚᱱ ᱵᱟᱯᱞᱟᱜᱼᱟ?
ᱦᱮᱸ ᱱᱚᱣᱟ ᱢᱟ ᱟᱹᱰᱤ ᱢᱚᱸᱡᱽ ᱠᱟᱛᱷᱟ ᱠᱟᱱ। ᱮᱸᱻ ᱥᱟᱹᱨᱤᱜᱮ ᱠᱟᱛᱷᱟ ᱨᱮᱱᱟᱜ ᱠᱟᱛᱷᱟ ᱠᱟᱱ ᱜᱮᱭᱟ᱾
ᱦᱮᱸ ᱵᱟᱯᱞᱟ ᱫᱚ ᱧᱮᱞ ᱟᱠᱟᱫ ᱞᱤᱧ ᱟᱹᱞᱤᱧ ᱡᱮᱢᱚᱱ ᱵᱟᱨᱯᱮ ᱥᱮᱫ ᱞᱤᱧ ᱥᱮᱱ ᱮᱱᱟ, ᱢᱟᱱᱮ
ᱦᱮᱸ
ᱵᱟᱨᱦᱮ ᱟᱭᱟ ᱵᱤᱵᱷᱤᱱ ᱵᱤᱵᱷᱤᱱ ᱮᱥᱴᱮᱴ ᱨᱮᱞᱤᱧ ᱫᱟᱬᱟ ᱞᱮᱫᱜᱼᱟ ᱧᱮᱞ ᱞᱮᱫᱜᱼᱟ ᱞᱤᱧ᱾ ᱜᱟᱛᱮ ᱠᱚᱲᱟ ᱠᱚ ᱢᱮᱱᱟᱜ ᱠᱚᱣᱟ ᱛᱚ, ᱟᱭᱢᱟ ᱨᱚᱠᱚᱢ ᱟᱭᱢᱟ, ᱡᱟᱜᱟ ᱨᱮ ᱵᱟᱯᱞᱟ ᱢᱟᱱᱮ ᱚᱱᱠᱟ ᱦᱩᱭᱩᱜ ᱛᱟᱦᱮᱱᱟ ᱡᱮᱢᱚᱱ ᱢᱤᱫ ᱵᱟᱨ ᱡᱟᱭᱜᱟ ᱨᱮᱞᱤᱧ ᱧᱮᱞ ᱠᱮᱜᱼᱟ, ᱡᱮᱢᱚᱱ ᱱᱚᱛᱮᱱᱟᱜ ᱡᱩᱫᱤ ᱟᱹᱞᱤᱧ ᱥᱮᱱᱟᱜ ᱡᱩᱫᱤ ᱟᱞᱤᱧ ᱞᱟᱹᱭ ᱠᱷᱟᱡ ᱵᱟᱯᱞᱟ ᱫᱚ ᱢᱤᱫ ᱴᱮᱱ ᱟᱹᱰᱤ ᱨᱟᱹᱥᱠᱟᱹ ᱠᱟᱛᱮᱫ ᱢᱟᱱᱮ ᱟᱵᱚᱣᱟᱜ ᱟᱵᱚᱣᱟᱜ ᱟᱵᱚᱣᱟᱜ ᱟᱹᱨᱤᱪᱟᱹᱞᱤ ᱟᱵᱚᱣᱟᱜ ᱠᱟᱞᱪᱟᱨ ᱛᱮ ᱥᱟᱱᱟᱢ ᱮᱠᱫᱚᱢ ᱴᱨᱮᱰᱤᱥᱚᱱᱟᱞ ᱤᱭᱟᱹ ᱛᱮᱜᱮ ᱥᱟᱱᱟᱢ ᱫᱷᱩᱢᱫᱷᱟᱢ ᱛᱮ ᱵᱟᱯᱞᱟ ᱦᱩᱭᱩᱜ ᱛᱟᱦᱮᱱᱟ ᱟᱹᱰᱤ ᱨᱟᱹᱥᱠᱟᱹ ᱦᱩᱭᱩᱜ ᱛᱟᱦᱮᱱᱟ᱾
ᱦᱮᱸ
ᱮᱱᱛᱮᱫ ᱡᱟᱦᱟᱸ ᱛᱤᱱᱟᱹᱜ ᱜᱮ ᱯᱟᱴᱷᱮ ᱯᱟᱹᱧᱪᱤ ᱯᱟᱲᱦᱟᱱ ᱡᱟᱦᱟᱸ ᱛᱤᱱᱟᱹᱜ ᱜᱮ ᱦᱮᱸ
ᱦᱮᱸ
ᱟᱵᱚᱣᱟᱜ ᱱᱚᱣᱟ ᱡᱟᱦᱟᱸ ᱛᱩᱢᱫᱟᱜ ᱴᱟᱢᱟᱠ ᱫᱚᱝ ᱥᱮᱨᱮᱧ ᱟᱛᱮ ᱜᱮ ᱦᱮᱸ᱾ ᱟᱨ ᱡᱟᱦᱟᱸ ᱮᱱᱛᱜᱮ ᱵᱟᱯᱞᱟ ᱨᱮᱱᱟᱜ ᱢᱮᱱᱮᱛ ᱢᱮᱱᱮᱫᱚᱜ ᱠᱟᱱ ᱛᱚ ᱱᱚᱛᱮ ᱫᱚ ᱵᱟᱯᱞᱟ ᱫᱚ ᱚᱱᱟ ᱡᱮᱢᱚᱱ ᱡᱮᱭᱥᱮ ᱠᱤ ᱵᱟᱹᱨᱭᱟᱹᱛ ᱠᱚᱠᱚ ᱥᱮᱴᱮᱨᱮᱱᱟ, ᱛᱚ ᱵᱟᱹᱨᱭᱟᱹᱛ ᱠᱚ ᱥᱮᱴᱮᱨ ᱠᱟᱛᱮᱫ ᱥᱟᱱᱟᱢ ᱠᱚ ᱞᱟᱦᱟᱨᱮ ᱰᱮᱨᱟ ᱠᱚ ᱠᱩᱞ ᱠᱚᱣᱟ ᱰᱮᱨᱟ ᱠᱚ ᱩᱫᱩᱜ ᱠᱚᱣᱟ᱾
ᱟᱪᱪᱷᱟ ᱵᱟᱹᱨᱭᱟᱹᱛ ᱠᱚ ᱚᱱᱮ ᱡᱟᱦᱟᱸ ᱠᱚ ᱢᱮᱱᱫᱚ ᱟᱨ ᱪᱮᱫ ᱢᱟᱱᱮ ᱵᱟᱲᱮ ᱵᱩᱴᱟᱹᱨ ᱠᱚ ᱰᱮᱨᱟ ᱠᱟ
ᱦᱮᱸ ᱵᱟᱲᱮ ᱵᱟᱲᱮ ᱵᱩᱴᱟᱹ ᱨᱮᱜᱮ ᱠᱚ ᱰᱮᱨᱟ ᱠᱚᱣᱟ ᱱᱮᱛᱟᱨ ᱦᱚᱸ, ᱟᱫᱚ ᱚᱱᱟ ᱫᱚ ᱞᱮᱜ ᱞᱮᱠᱟ ᱠᱚ ᱩᱫᱩᱜ ᱠᱚᱣᱟ ᱟᱨ ᱯᱷᱤᱨ ᱯᱷᱤᱨ ᱡᱩᱫᱤ ᱮᱱᱛᱮᱫ ᱩᱱᱠᱩ ᱞᱟᱹᱜᱤᱫ ᱟᱨᱮᱧᱡᱢᱮᱱᱴ ᱢᱮᱱᱟᱜᱼᱟ ᱯᱟᱱᱰᱟᱞ ᱠᱚᱨᱮᱱᱟᱜ ᱛᱚ ᱚᱸᱰᱮ ᱚᱱᱛᱮ ᱠᱚ ᱤᱭᱟᱹ ᱠᱟᱱᱟ ᱡᱟᱦᱟᱸ ᱥᱮᱫᱟᱭ ᱵᱟᱞᱟ ᱡᱟᱦᱟᱸ ᱡᱤᱱᱤᱥ ᱢᱮᱱᱟᱜ ᱮᱱᱛᱮᱫ ᱚᱱᱟ ᱫᱚᱠᱚ ᱛᱷᱚᱲᱟ ᱫᱚᱠᱚ ᱯᱷᱳᱞᱳᱭ ᱛᱟᱦᱮᱱ ᱜᱮᱭᱟ᱾
ᱦᱮᱸ
ᱦᱮᱸ ᱯᱷᱤᱨ ᱤᱱᱟᱹ ᱛᱟᱭᱱᱚᱢ ᱩᱱᱤ ᱡᱟᱦᱟᱸᱭ ᱢᱟᱺᱡᱷᱤ ᱯᱟᱨᱟᱱᱤᱠ ᱠᱟᱱᱟ ᱠᱚ ᱚᱱᱟ ᱟᱛᱩ ᱨᱮᱱ ᱩᱱᱠᱩ ᱞᱚᱴᱟ ᱫᱟᱜ ᱟ ᱛᱮ ᱩᱱᱠᱩ ᱵᱟᱹᱨᱭᱟᱹᱛ ᱠᱚ ᱠᱚ ᱚᱸᱰᱮ ᱠᱚ
ᱦᱳᱭ ᱦᱳᱭ ᱩᱱᱠᱩ ᱟᱨ ᱪᱮᱫ ᱠᱚ ᱫᱟᱨᱟᱢ ᱠᱚᱣᱟ ᱠᱚ ᱦᱳᱭ᱾
ᱟᱛᱟᱢ ᱫᱟᱨᱟᱢ ᱠᱮᱫ ᱠᱚᱜᱮ ᱠᱚ, ᱟᱨ ᱚᱱᱟ
ᱦᱮᱸ
ᱜᱩᱲ ᱟᱨ ᱛᱟᱵᱮᱱ ᱩᱱᱠᱩ ᱮᱢ ᱠᱟᱛᱮᱫ ᱡᱟᱢᱟᱭ ᱠᱚᱲᱟ ᱠᱚ ᱮᱟᱢᱭ ᱞᱟᱹᱜᱤᱫ ᱟᱨ ᱫᱟᱨᱟᱢ ᱫᱟᱜ ᱞᱟᱹᱜᱤᱫ ᱛᱮ ᱩᱱᱠᱩ ᱠᱚ ᱚᱱᱟ ᱠᱚ
ᱦᱩᱸ
ᱥᱟᱯᱲᱟᱣ ᱠᱮᱫ ᱜᱮ ᱟᱫᱚ ᱡᱮᱢᱚᱱ ᱫᱟᱨᱟᱢ ᱫᱟᱜ- ᱦᱩᱭᱩᱜᱼᱟ ᱵᱟᱱᱟᱨ ᱯᱟᱦᱟᱴᱟ ᱥᱮᱫ ᱠᱷᱚᱱ ᱠᱩᱲᱤ ᱯᱟᱦᱟᱴᱟ ᱥᱮᱫ ᱠᱷᱚᱱ᱾
ᱦᱟᱭ
ᱠᱟᱡᱟᱠ ᱚᱱᱟ ᱫᱟᱨᱟᱢ ᱫᱟᱜ ᱴᱟᱺᱰᱤ ᱨᱮᱠᱚ ᱨᱩ ᱠᱟᱛᱮ ᱠᱚ ᱮᱱᱮᱡ ᱠᱟᱛᱮ ᱠᱚ ᱧᱟᱯᱟᱢᱚᱜᱼᱟ ᱟᱨ ᱠᱚ ᱜᱟᱞᱢᱟᱨᱟᱣ ᱠᱮᱫ ᱜᱮ ᱡᱟᱦᱟᱸ ᱮᱱᱛᱜ ᱜᱟᱯᱟᱞ ᱢᱟᱨᱟᱣ ᱢᱮᱱᱟᱜᱼᱟ᱾
ᱦᱳᱭ᱾
ᱦᱳᱭ ᱚᱱᱟ ᱜᱟᱞᱢᱟᱨᱟᱣ ᱠᱟᱛᱮ ᱛᱮ ᱟᱫᱚ ᱤᱱᱟᱹ ᱛᱟᱭᱱᱚᱢ ᱫᱚ ᱜᱩᱲ ᱟᱡᱚ ᱡᱟᱢᱟᱭ ᱠᱚᱲᱟ ᱠᱚ ᱥᱟᱵ ᱠᱮᱫᱮ ᱜᱮ ᱟᱹᱭᱩᱨ ᱠᱩᱲᱤ᱾ ᱟᱨ
ᱦᱳᱭ᱾
ᱩᱱᱤ ᱠᱚ ᱠᱩᱞᱦᱤ ᱠᱩᱞᱦᱤ ᱛᱮᱠᱚ ᱤᱫᱤ ᱠᱮᱫᱮᱜ ᱜᱮ ᱜᱚᱴᱟ ᱠᱩᱞᱦᱤ ᱩᱱᱤ ᱠᱚ ᱜᱩᱲ ᱠᱚ ᱟᱡᱡᱚ ᱠᱮᱫᱮᱜ ᱜᱮ᱾ ᱟᱡᱡᱚ ᱠᱟᱛᱮ ᱩᱱᱤ ᱤᱱᱟᱹ ᱛᱟᱭᱱᱚᱢ ᱥᱟᱱᱟᱢ ᱠᱷᱚᱱ ᱢᱩᱪᱟᱹᱫ ᱢᱩᱪᱟᱹᱫ ᱨᱮ ᱯᱷᱤᱨ ᱤᱱᱟᱹ ᱛᱟᱭᱱᱚᱢ ᱢᱩᱪᱟᱹᱫ ᱠᱟᱛᱮ ᱥᱟᱨᱟ ᱫᱟᱹᱦᱲᱤ ᱟᱛᱟᱝ ᱦᱩᱭᱩᱜᱼᱟ ᱠᱩᱲᱤᱨᱮᱱ ᱟᱡ ᱵᱚᱠᱚᱛ ᱠᱚᱲᱟ ᱯᱟᱥᱮ ᱟᱡ ᱫᱟᱫᱟ ᱛᱮ ᱩᱱᱤ ᱥᱟᱨᱟ ᱫᱟᱹᱦᱲᱤᱭ ᱟᱛᱟᱝᱟ᱾
ᱦᱮᱸ
ᱥᱟᱞᱟ ᱫᱟᱹᱲᱤ ᱟᱛᱟᱝ ᱛᱟᱭᱱᱚᱢ ᱯᱷᱤᱨ ᱤᱱᱠᱩ ᱛᱟᱭᱱᱚᱢ ᱩᱱᱠᱩ ᱞᱟᱹᱯᱤᱛ ᱵᱩᱲᱦᱤ ᱠᱚ ᱩᱰᱩᱠᱚᱜᱼᱟ ᱡᱟᱢᱟᱭ ᱠᱚ ᱦᱚᱭᱚᱭ ᱭᱮᱭᱟ ᱦᱚᱭᱚ ᱠᱟᱛᱮᱫ ᱤᱱᱟᱹ ᱯᱟᱨᱮ ᱤᱱᱟᱹ ᱯᱚᱨᱮ ᱡᱟᱶᱟᱭ ᱠᱚᱲᱟ ᱠᱚ ᱰᱟᱹᱵᱽᱨᱟᱹᱭᱮᱭᱟ ᱰᱟᱹᱵᱽᱨᱟᱹ ᱠᱟᱛᱮ ᱯᱷᱤᱨ ᱩᱱᱤ ᱵᱟᱹᱦᱩ ᱠᱩᱲᱤ ᱩ ᱱᱩᱠᱩ ᱠᱚᱲᱟ ᱥᱮᱫ ᱨᱮᱱ ᱯᱟᱦᱟᱴᱟ ᱨᱮᱱ ᱠᱚ ᱵᱚᱞᱚᱜᱼᱟ ᱚᱸᱰᱮ᱾
ᱦᱮᱸ ᱟᱪᱪᱷᱟ ᱜᱚᱝᱠᱮ ᱤᱧ ᱢᱮᱱᱮᱫ ᱛᱟᱞᱦᱮᱸ ᱟᱯᱮ ᱥᱮᱫ ᱫᱚ ᱚᱱᱟ ᱡᱟᱦᱟᱸ ᱵᱟᱹᱨᱭᱟᱹᱛᱚᱜ ᱠᱚ ᱪᱟᱞᱟᱜ ᱫᱚ ᱚᱱᱟ ᱫᱚ- ᱚᱠᱟᱞᱮᱠᱟ ᱢᱟᱱᱮ ᱥᱤᱧ ᱵᱮᱲ ᱜᱮᱠᱚ ᱪᱟᱞᱟᱜᱼᱟ ᱥᱮ ᱟᱹᱭᱩᱵ ᱚᱠᱛᱚ ᱠᱚ ᱪᱟᱞᱟᱜᱼᱟ?
ᱚ ᱱᱚᱛᱮ ᱟᱻᱻ
ᱦᱳᱭ ᱦᱳᱭ ᱟᱞᱮ ᱱᱚᱛᱮ ᱫᱚ ᱡᱮᱢᱚᱱ ᱵᱮᱥᱤᱨ ᱵᱷᱟᱜᱽ ᱜᱮ ᱧᱮᱞ ᱢᱮᱛᱟᱜ ᱠᱚᱣᱟ ᱥᱮ ᱢᱟᱱᱮ ᱟᱹᱭᱩᱵ ᱚᱠᱛᱚ ᱠᱚ ᱪᱟᱞᱟᱜᱼᱟ ᱧᱤᱫᱟᱹ ᱧᱤᱫᱟᱹ᱾
ᱦᱮᱸᱻᱻ ᱚᱱᱠᱟ ᱜᱮ ᱱᱚᱛᱮ ᱦᱚᱸ ᱱᱚᱝᱠᱟ ᱜᱮ ᱫᱩ ᱵᱟᱡᱮ ᱛᱤᱱ ᱵᱟᱡᱮ ᱠᱚᱨᱛᱮ ᱜᱮᱞᱮ ᱚᱱᱠᱟ ᱛᱮᱜᱮ ᱟᱹᱭᱩᱵᱚᱜ ᱛᱟᱦᱮᱱᱟ ᱢᱟᱱᱮ ᱫᱟᱨᱟᱢ ᱫᱟᱜ ᱫᱚ ᱧᱤᱫᱟᱹ ᱜᱮ ᱦᱩᱭᱩᱜ ᱛᱟᱦᱮᱱᱟ ᱱᱚᱸᱰᱮ ᱥᱤᱧ ᱢᱟᱨᱥᱟᱞ ᱠᱚ ᱩᱰᱩᱠᱚᱜ ᱛᱟᱦᱮᱱ ᱜᱮᱭᱟ᱾ ᱢᱮᱱᱠᱷᱟᱱ ᱫᱟᱨᱟᱢ ᱫᱟᱜ ᱫᱚ ᱧᱤᱫᱟᱹ ᱜᱮ ᱤᱵᱦᱤᱱᱤᱯᱷ ᱴᱟᱭᱚᱢ ᱜᱮ ᱦᱩᱭᱩᱜ ᱛᱟᱦᱮᱸᱱᱟ᱾
ᱦᱳᱭ ᱦᱳᱭ ᱜᱚᱝᱠᱮ ᱚᱱᱟᱜᱤᱧ ᱢᱮᱱᱫᱟ ᱟᱨ ᱪᱮᱫ ᱟᱞᱮᱥᱮᱫ ᱪᱮᱫᱟᱜ ᱵᱟᱝᱢᱟ ᱧᱮᱞ ᱟᱠᱟᱫ ᱠᱚᱣᱟ᱾ ᱥᱮ ᱟᱞᱮ ᱥᱮ ᱫᱚ ᱚᱝᱠᱟ ᱜᱮ᱾ ᱤᱧ ᱫᱚ ᱟᱭᱢᱟ ᱫᱷᱚᱢ ᱫᱚ ᱵᱟᱹᱧ ᱪᱟᱞᱟᱣ ᱟᱠᱟᱱᱟ ᱢᱤᱫᱵᱟᱨ ᱫᱷᱚᱢ ᱤᱧ ᱪᱟᱞᱟᱣ ᱟᱠᱟᱱᱟ ᱥᱮᱛᱟᱜ ᱵᱟᱝᱢᱟ ᱤᱧ ᱫᱚ᱾ ᱠᱟᱹᱴᱤᱡ ᱠᱷᱚᱱᱜᱮ ᱵᱟᱭᱨᱮ ᱨᱮ ᱢᱤᱱᱟᱹᱧᱟ ᱦᱟᱸᱜ ᱟᱫᱚ ᱱᱚᱶᱟ ᱵᱟᱯᱞᱟ ᱠᱚᱫᱚ ᱛᱚ ᱤᱧᱟᱹᱜ ᱫᱚ ᱦᱟᱜ ᱵᱟᱹᱧ ᱪᱟᱞᱟᱣ ᱵᱟᱲᱟ ᱟᱠᱟᱱᱟ ᱡᱟᱭᱦᱳᱠ ᱢᱟᱱᱮ ᱪᱮᱫ ᱵᱷᱚᱡᱽ ᱡᱚᱢ ᱫᱚᱧ ᱪᱟᱞᱟᱣ ᱵᱟᱲᱟ ᱟᱠᱟᱱᱟ ᱠᱤᱱᱛᱩ ᱚᱱᱠᱟ ᱯᱩᱨᱟᱹ ᱚᱠᱟᱞᱮᱠᱟ ᱵᱷᱟᱵᱛᱮ ᱦᱩᱭᱩᱜᱼᱟ ᱟᱨ ᱪᱮᱫ ᱚᱱᱠᱟ ᱠᱟᱹᱢᱤ ᱦᱚᱨᱟ ᱨᱮᱫᱚ ᱵᱟᱹᱧ ᱛᱟᱦᱮᱸᱮᱫ᱾ ᱤ ᱧᱮᱞ ᱟᱠᱟᱫ ᱠᱚᱣᱟᱧ ᱡᱮ ᱢᱤᱫ ᱫᱷᱟᱣ ᱪᱟᱞᱟᱣ ᱦᱩᱭ ᱞᱮᱱᱟ ᱛᱚ᱾ ᱛᱚᱠᱷᱚᱱ ᱚᱱᱠᱟ ᱧᱮᱞ ᱦᱩᱭ ᱟᱠᱟᱱᱟ᱾
ᱚ ᱤᱧ ᱫᱚ ᱚᱲᱟᱜ ᱨᱮᱭᱟᱜ ᱫᱟᱫᱟ ᱛᱟᱠᱚ ᱠᱚ ᱫᱤᱫᱤ ᱛᱟᱠᱚ ᱠᱚ ᱟᱹᱰᱤ ᱜᱟᱱ ᱦᱚᱲ ᱠᱚ ᱵᱟᱯᱞᱟ ᱠᱚ ᱦᱩᱭ ᱱᱟ᱾ ᱱᱮᱥ ᱜᱮ ᱯᱟᱨᱚᱢᱮᱱᱟ ᱵᱟᱯᱞᱟ ᱟᱫᱚ ᱚᱱᱟ ᱤᱭᱟᱹᱛᱮ ᱯᱩᱨᱟᱹ ᱮᱴᱮᱱ ᱠᱟᱜ ᱟᱹᱧ ᱥᱟᱱᱟᱢ ᱢᱚᱛᱞᱚᱵ ᱡᱚᱛᱚ ᱛᱚ ᱵᱟᱯᱞᱟ ᱛᱚ ᱚᱱᱟ ᱤᱭᱟᱹᱛᱮ ᱧᱮᱞ ᱠᱮᱫ ᱛᱮ ᱛᱷᱚᱲᱟ ᱪᱮᱫ ᱦᱚᱸ ᱪᱮᱫ ᱠᱟᱱᱟ ᱟᱨ᱾
ᱦᱳᱭ ᱜᱚᱝᱠᱮ ᱮᱠᱟᱞ ᱱᱚᱣᱟ ᱫᱚ ᱞᱟ. ᱠ ᱛᱤ ᱠᱟᱱ ᱜᱮᱭᱟ ᱪᱮᱫᱟᱜ ᱵᱟᱝᱢᱟ ᱟᱵᱚᱣᱟᱜ ᱡᱟᱦᱟᱸ ᱨᱤᱛᱤ ᱨᱮᱣᱟᱡ ᱠᱟᱱᱟ ᱟᱨ ᱪᱮᱫ ᱚᱱᱟ ᱫᱚ ᱮᱠᱟᱞ ᱟᱹᱨᱤᱪᱟᱹᱞᱤ ᱡᱟᱦᱟᱸ ᱱᱚᱣᱟ ᱫᱚ᱾ ᱵᱟᱰᱟᱭ ᱫᱚᱦᱚ ᱞᱟᱹᱠᱛᱤ ᱠᱟᱱ ᱜᱮᱭᱟ ᱵᱟᱝᱠᱷᱟᱱ ᱦᱟᱯᱮᱱ ᱫᱤᱱ ᱨᱮ ᱟᱵᱚᱨᱮᱱ ᱡᱟᱦᱟᱸᱭ ᱜᱤᱫᱽᱨᱟᱹ ᱜᱤᱫᱽᱨᱟᱹ ᱟᱨ ᱪᱮᱫ ᱯᱚᱯᱚᱝᱲᱟ ᱠᱚ ᱱᱩᱠᱩ ᱟᱨᱠᱤ ᱟᱵᱚ ᱴᱷᱮᱱ ᱠᱷᱚᱱ ᱜᱮ ᱥᱮ ᱠᱚ ᱧᱮᱞ ᱥᱮᱬᱟᱭᱟ ᱥᱮ
ᱦᱮᱸ ᱟᱵᱚ ᱡᱩᱫᱤ ᱵᱟᱵᱚᱱ ᱪᱮᱫ ᱮᱫ ᱠᱟᱱᱟ ᱢᱟᱱᱞᱤᱭᱟ ᱡᱟᱭ ᱛᱚ᱾ ᱟᱵᱚᱨᱮᱱ ᱡᱟᱦᱟᱸᱭ ᱦᱤᱡᱩᱜ ᱠᱟᱱ ᱯᱤᱲᱦᱤ ᱨᱮ ᱟᱵᱚ ᱪᱤᱠᱟ ᱠᱟᱛᱮᱫ ᱵᱩᱱ ᱪᱮᱫ ᱫᱟᱲᱮ ᱠᱚ᱾ ᱟᱵᱚ ᱡᱚᱠᱷᱚᱱ ᱵᱟᱵᱚᱱ ᱵᱟᱲᱟᱭ ᱠᱷᱟᱡ ᱛᱚ ᱯᱷᱤᱨ ᱟᱫᱚ ᱚᱱᱠᱟ ᱚᱱᱠᱟ ᱛᱮᱜᱮ ᱵᱟᱹᱭ ᱵᱟᱹᱭᱛᱮ ᱟᱵᱚᱣᱟᱜ ᱡᱟᱦᱟᱸ ᱟᱹᱨᱤᱪᱟᱹᱞᱤ ᱠᱟᱱᱟ, ᱚᱱᱟ ᱫᱚ ᱟᱫ, ᱽ ᱪᱟᱞᱟᱜᱼᱟ᱾ ᱟᱨ ᱟᱜ ᱪᱟᱞᱟᱣ ᱞᱮᱱᱠᱷᱟᱱ ᱟᱵᱚ ᱫᱚ ᱟᱵᱚ ᱫᱚ ᱫᱤᱠ- -ᱠᱩ ᱥᱮᱫ ᱠᱚ ᱢᱮᱥᱟ ᱤᱫᱤ ᱵᱚᱱᱟ, ᱟᱫᱚ ᱠᱚ ᱢᱮᱛᱟ ᱵᱚᱱᱟ ᱱᱟᱣᱟ ᱯᱩᱡᱟᱹᱭ ᱢᱮ ᱱᱟᱣᱟ ᱯᱩᱡᱟᱹᱭ ᱢᱮ ᱟᱫᱚ ᱵᱟᱹᱭ ᱵᱟᱹᱭ ᱛᱮ ᱚᱱᱛᱮ ᱜᱮ ᱯᱷᱳᱞᱳ ᱦᱩᱭᱩᱜᱼᱟ, ᱪᱮᱫᱟᱜ ᱡᱮ ᱟᱵᱚ ᱢᱟ ᱵᱟᱵᱚᱱ ᱵᱟᱲᱟᱭ ᱦᱮᱸ᱾
ᱱᱤᱡᱮ ᱨᱟᱜ ᱟᱹᱨᱤᱪᱟᱞᱤ ᱵᱟ ᱵᱟᱲᱟᱭ ᱠᱷᱟᱱ ᱫᱚ ᱦᱚᱲ ᱡᱟᱦᱟᱸᱭ ᱢᱮᱛᱟᱢᱟ ᱥᱮ ᱚᱱᱟᱜᱮᱢ ᱯᱷᱚᱞᱳᱭᱟ ᱟᱨ ᱡᱩᱫᱤ ᱱᱤᱡᱮᱨᱟᱜ ᱮᱢ ᱵᱟᱲᱟᱭ ᱛᱟᱦᱮᱱᱟ ᱛᱚ ᱛᱚᱠᱷᱚᱱᱮᱢ ᱢᱮᱱᱟ ᱡᱮ ᱤᱧᱟᱹᱜ ᱢᱮᱱᱟᱜ ᱤᱧᱟᱜ ᱚᱱᱟ ᱫᱚ ᱚᱱᱟ ᱫᱚ ᱪᱮᱫᱟᱜ ᱮᱢ ᱪᱟᱞᱟᱜᱼᱟ ᱡᱩᱫᱤ ᱱᱤᱡᱮᱨᱟᱜ ᱜᱮ ᱵᱟᱲᱟᱭ ᱵᱟᱝ ᱛᱟᱦᱮᱱᱟ ᱛᱚᱠᱷᱚᱱ ᱫᱚ
ᱛᱚᱠᱷᱚᱱ ᱫᱚ ᱟᱢ ᱫᱚ ᱩᱱᱠᱩ ᱟᱜ ᱦᱚᱲ ᱞᱮᱠᱟ ᱦᱟᱱᱛᱮ ᱱᱟᱛᱮ
ᱦᱳᱭ ᱦᱳᱭ ᱮᱠᱟᱞ ᱜᱚᱝᱠᱮ ᱟᱪᱪᱷᱟ ᱜᱚᱝᱠᱮ ᱡᱟᱦᱟᱸ ᱞᱮᱠᱟᱢ ᱢᱮᱱ ᱠᱮᱫ ᱛᱟᱞᱟᱝᱼᱟ, ᱤᱱᱟᱹ ᱛᱟᱭᱱᱚᱢ
ᱤᱱᱟᱹ ᱛᱟᱭᱱᱚᱢ ᱫᱚ ᱢᱟᱱᱮ ᱵᱟᱯᱞᱟ ᱠᱮ ᱵᱟᱫ ᱤᱱᱟᱹ ᱛᱟᱭᱱᱚᱢ ᱫᱚ ᱠᱚᱲᱟ ᱯᱟᱦᱴᱟ ᱨᱮᱱ ᱠᱚ ᱵᱚᱞᱚᱜᱼᱟ, ᱩᱱᱠᱩ ᱠᱚᱲᱟ ᱟᱡ ᱫᱟᱫᱟ ᱛᱟᱠᱚ ᱠᱚ ᱵᱚᱞᱚᱜᱼᱟ, ᱵᱟᱹᱦᱩ ᱵᱟᱹᱦᱩ ᱠᱩᱲᱤ ᱛᱩᱞ ᱞᱟᱹᱜᱤᱫ᱾
ᱦᱮᱸ ᱜᱩᱲ ᱜᱩᱲ ᱫᱟᱠᱟ ᱡᱚᱢ ᱛᱟᱭᱱᱚᱢ ᱟᱨ ᱪᱮᱫ ᱜᱩᱲ ᱫᱟᱠᱟ ᱡᱟᱶᱟᱭ ᱠᱚᱲᱟ ᱠᱚ
ᱩᱜ ᱦᱮᱸ ᱜᱩᱲ ᱫᱟᱠᱟ ᱡᱚᱢ ᱛᱟᱭᱱᱚᱢ ᱚᱱᱟ ᱥᱟᱨᱦᱟ ᱫᱟᱹᱲᱦᱤ ᱠᱚ ᱟᱛᱟᱝ ᱛᱟᱭᱱᱚᱢ᱾ ᱞᱟᱹᱯᱤᱛ ᱠᱩᱲᱤ ᱠᱚ ᱦᱚᱭᱚ ᱠᱮᱛᱮᱫ ᱤᱱᱟᱹ ᱛᱟᱭᱱᱚᱢ ᱫᱟᱫᱟ ᱛᱟᱠᱚ ᱵᱚᱞᱚᱜᱼᱟ, ᱯᱷᱤᱨ ᱠᱚ ᱡᱚᱢ ᱧᱩᱜ ᱪᱳ ᱠᱚᱣᱟ ᱩᱱᱠᱩ ᱫᱟᱫᱟ ᱛᱟᱠᱚ ᱡᱟᱦᱟᱸᱭ ᱠᱚ ᱵᱚᱞᱚᱜᱼᱟ᱾
ᱦᱮᱸ
ᱩᱱᱠᱩ ᱠᱚ ᱡᱚᱢ ᱧᱩᱜ ᱪᱳ ᱠᱚᱣᱟ ᱫᱟᱠᱟ ᱠᱚ᱾ ᱪᱮᱫ ᱠᱚ ᱮᱱᱛᱮᱫ ᱟᱭᱴᱮᱢ ᱢᱮᱱᱟᱜᱼᱟ, ᱚᱱᱟ ᱠᱚ ᱮᱠ ᱫᱚᱢ ᱡᱚᱢ ᱧᱩ ᱵᱟᱲᱟ ᱠᱟᱛᱮᱫ ᱤᱥᱠᱮ ᱵᱟᱫᱽ ᱵᱟᱹᱦᱩ ᱠᱩᱲᱤ ᱚᱱᱟ ᱡᱟᱦᱟᱸ ᱫᱟᱹᱲᱣᱟᱹ ᱨᱮ ᱚᱱᱟ ᱠᱤᱪᱨᱤᱡ ᱚᱱᱟ ᱠᱚ ᱟᱫᱮᱨ ᱛᱚᱨᱟᱭᱟ ᱚᱱᱟ ᱠᱷᱚᱡ ᱜᱮ ᱚᱱᱟ ᱥᱟᱥᱟᱝ ᱥᱟᱹᱲᱤ ᱠᱚ ᱤᱫᱤᱭᱟ
ᱦᱮᱸ
ᱟᱨ ᱠᱚ ᱚᱱᱟ ᱠᱚ ᱯᱟᱴᱷᱮᱡ ᱪᱚ ᱠᱮᱫᱤ ᱜᱮ ᱚᱸᱰᱮ ᱵᱷᱤᱛᱨᱤ ᱨᱮᱜᱮ ᱚᱸᱰᱮ ᱯᱟᱴᱷᱮ ᱮᱱᱜᱮ ᱵᱚᱫᱚᱞ ᱮᱱᱜᱮ ᱵᱟᱹᱦᱩ ᱠᱩᱲᱤ ᱥᱟᱡᱟᱣ ᱮᱱᱜᱮ ᱥᱟᱡᱟᱣ ᱠᱟᱛᱮᱜ ᱟᱫᱚ ᱚᱱᱟ ᱫᱟᱹᱲᱣᱟᱹ ᱨᱮ ᱚᱸᱰᱮᱜᱮ ᱫᱩᱲᱩᱵ ᱮᱱᱜᱮ᱾
ᱦᱮᱸ
ᱟᱨ ᱯᱷᱤᱨ ᱩᱱᱠᱩ ᱡᱟᱦᱟᱸ ᱛᱤᱱᱟᱹᱜ ᱡᱟᱶᱟᱭ ᱠᱚᱲᱟ ᱨᱮᱱ ᱫᱟᱫᱟ ᱛᱟᱠᱚ ᱛᱤᱱᱟᱹᱜ ᱠᱚ ᱵᱚᱞᱚ ᱠᱟᱱᱟ ᱩᱱᱤ ᱠᱩᱴᱩᱢ ᱠᱟᱛᱮᱫ ᱠᱚ ᱟᱹᱪᱩᱨ ᱠᱟᱛᱮᱫ ᱚᱸᱰᱮ ᱯᱮ ᱫᱚᱢ ᱟᱹᱪᱩᱨ ᱠᱟᱛᱮᱫ ᱛᱩᱜ ᱩᱰᱩᱠ ᱠᱮᱫᱮᱜᱮ ᱟᱨ ᱰᱟᱭᱨᱮᱴ ᱠᱩᱞᱦᱤ ᱨᱮᱦᱚᱸ ᱩᱱᱤ ᱡᱟᱶᱟᱭ ᱠᱚᱲᱟ ᱠᱚ ᱩᱰᱩᱠ ᱠᱟᱛᱮᱫ ᱠᱚ ᱨᱮᱰᱤ ᱠᱮᱭᱟ ᱟᱨ ᱢᱟᱨᱥᱟᱞ ᱥᱮᱸᱜᱮᱞ ᱠᱚ ᱡᱩᱞ ᱠᱮᱫ ᱜᱮ ᱵᱟᱨᱭᱟ ᱰᱟᱱᱴᱟ ᱨᱮ
ᱦᱮᱸ ᱤᱭᱟᱹ ᱫᱟᱛᱨᱚᱢ ᱨᱮ ᱟᱨ ᱪᱮᱫ ᱫᱟᱛᱨᱚᱢ ᱨᱮ ᱤᱭᱟᱹ ᱦᱮᱸ
ᱠᱚᱨᱮ ᱫᱚ ᱴᱷᱮᱸᱜᱟ ᱨᱮᱦᱚᱸ ᱠᱚ ᱛᱚᱞᱮᱫ ᱠᱟᱱ ᱜᱮᱭᱟ᱾
ᱚ ᱦᱮᱸ ᱦᱮᱸ
ᱟᱥᱚᱞᱟᱜ ᱫᱚ ᱞᱮᱠᱤᱱ ᱫᱟᱛᱨᱚᱢ ᱠᱟᱱ ᱜᱮᱭᱟ᱾
ᱦᱳᱭ
ᱦᱮᱸ ᱟᱫᱚ ᱚᱱᱟ ᱤᱱᱟᱹ ᱛᱟᱭᱱᱚᱢ ᱥᱤᱸᱫᱽᱨᱟᱹᱫᱟᱱ ᱦᱩᱭ ᱮᱱᱜᱮ ᱟᱫᱚ ᱚᱱᱛᱮ ᱫᱚ ᱡᱚᱛᱚ ᱦᱚᱲ ᱟᱯᱱᱟ ᱟᱯᱱᱟ ᱵᱟᱹᱭ ᱵᱟᱹᱭᱛᱮ ᱚᱲᱟᱜ ᱠᱚ ᱥᱮᱱ ᱮᱱ ᱜᱮ ᱡᱟᱦᱟᱸᱭ ᱮᱱᱮᱡ ᱵᱟᱞᱟ ᱫᱚᱠᱚ ᱮᱱᱮᱡ ᱮᱱ ᱜᱮ ᱯᱷᱤᱨ ᱟᱫᱚ ᱫᱚᱥᱟᱨ ᱦᱤᱞᱳᱜ ᱫᱚ ᱵᱟᱸᱫᱟ ᱦᱚᱯᱚᱱ ᱦᱩᱭᱩᱜᱼᱟ᱾ ᱟᱜᱟᱨ ᱢᱤᱫ ᱫᱤᱱ ᱨᱮᱭᱟᱜ ᱠᱟᱱᱟ ᱛᱚ ᱢᱤᱫ ᱫᱤᱱ ᱚᱱᱟ ᱚᱱᱟ ᱦᱤᱞᱟᱹᱜ ᱜᱮ ᱵᱟᱸᱫᱟ ᱦᱚᱯᱚᱱ ᱦᱩᱭᱩᱜᱼᱟ, ᱥᱤᱸᱫᱽᱨᱟᱹᱫᱟᱱ ᱛᱟᱭᱱᱚᱢ ᱤᱱᱟᱹ ᱛᱟᱭᱱᱚᱢ ᱵᱟᱸᱫᱟ ᱦᱚᱯᱚᱱ
ᱦᱳᱭ ᱦᱳᱭ ᱜᱚᱝᱠᱮ ᱢᱮᱱᱫᱟᱹᱧ ᱱᱚᱣᱟᱴᱟᱜ ᱚᱠᱛᱚ ᱫᱚ ᱯᱩᱨᱟᱹᱣᱮᱱ ᱛᱟᱞᱟᱝᱟ ᱛᱟᱦᱚᱞᱮ ᱫᱚᱥᱨᱟ ᱜᱟᱨᱛᱮ ᱟᱢ ᱟᱨᱚ ᱠᱚᱞ ᱛᱟᱞᱟᱝ ᱢᱮ ᱚᱱᱟᱨᱮ ᱟᱨᱦᱚᱸ ᱞᱟᱝ ᱪᱟᱞᱟᱣ ᱤᱫᱤᱭᱟ ᱦᱳᱭᱥᱮ
ᱦᱮᱸ ᱚᱱᱟ ᱢᱟ ᱢᱚᱸᱡᱽ ᱠᱟᱛᱷᱟ ᱜᱮ ᱞᱮᱠᱤᱱ ᱤᱧᱟᱹᱜ ᱡᱟᱦᱟᱸ ᱠᱚᱞ ᱨᱮᱭᱟᱜ ᱤᱭᱟᱹ ᱠᱟᱱᱟ ᱚᱱᱟ ᱪᱟᱵᱟ ᱦᱟᱠᱟᱱ ᱛᱟᱞᱟᱝᱟ ᱟᱫᱚ ᱚᱱᱟ
ᱚ ᱴᱷᱤᱠ ᱜᱮᱭᱟ ᱴᱷᱤᱠ ᱜᱮᱭᱟ ᱛᱟᱦᱞᱮ ᱤᱧᱤᱧ ᱜᱮᱫ ᱫᱟ ᱤᱧ ᱜᱤᱧ ᱠᱚᱞ ᱮᱫᱟ ᱾